ᱦᱮᱞᱳ
ᱦᱮᱸ ᱟᱡ ᱦᱮᱸ ᱟᱸᱡᱚᱢᱚᱜ ᱠᱟᱱᱟ ᱫᱤᱫᱤ
ᱦᱳᱭ ᱟᱸᱡᱚᱢᱚᱜ ᱠᱟᱱᱟ ᱡᱚᱦᱟᱨ ᱜᱮ᱾
ᱦᱮᱸ ᱡᱚᱦᱟᱨ ᱜᱮ ᱚᱠᱟ ᱞᱮᱠᱟ ᱱᱟᱯᱟᱭ ᱵᱟᱲᱟ ᱜᱮ ᱾ ᱦᱮᱸ ᱱᱤ ᱦᱟᱹᱞᱤ ᱫᱚ ᱵᱮᱥ ᱵᱟᱲᱟ ᱜᱮᱭᱟᱞᱮ ᱟᱯᱮ ᱜᱮ
ᱦᱚᱭ ᱟᱞᱮ ᱦᱚᱸ ᱱᱤᱛᱚᱜ ᱫᱚ ᱡᱚᱛᱚ ᱵᱮᱥ ᱜᱮ ᱢᱮᱱᱟᱜ ᱞᱮᱭᱟ
ᱟᱪᱷᱟ ᱟᱯᱮ ᱱᱤᱭᱟᱹ ᱜᱷᱟᱹᱲᱤᱡ ᱫᱚ ᱚᱲᱟᱜ ᱨᱮᱜᱮ ᱦᱚᱜᱼᱚᱭ ᱦᱳᱲᱳ ᱠᱚ ᱟᱹᱣᱨᱤ ᱦᱟᱨᱟᱜᱼᱟ ᱛᱚᱞᱟ ᱞᱟᱹᱜᱤᱫ ᱛᱮ ᱟᱫᱚ ᱵᱟᱞᱮ ᱨᱚᱦᱚᱭ ᱟᱠᱟᱫᱟ ᱱᱤᱛᱚᱜ ᱚᱲᱟᱜ ᱨᱮᱱᱤ ᱫᱟᱜ ᱡᱟᱹᱲᱤ ᱮᱫᱟᱭ ᱱᱚᱛᱮ ᱫᱚ ᱢᱟᱡᱷᱮ ᱢᱟᱡᱷᱮ ᱾
ᱚᱭ ᱟᱞᱮ ᱥᱮᱱ ᱦᱚᱸ ᱚᱱᱠᱟ ᱜᱮ ᱱᱟᱦᱟᱜ ᱾ ᱟᱞᱮ ᱥᱮᱱ ᱦᱚᱸ ᱚᱱᱠᱟ ᱜᱮ ᱱᱟᱦᱟ ᱱᱚᱭ ᱵᱤᱱ ᱞᱟᱹᱭ ᱠᱮᱫ ᱞᱮᱠᱟ ᱱᱚᱭ ᱱᱤᱛᱚᱜ ᱫᱚ ᱟᱞᱮ ᱫᱚ ᱦᱟᱜ ᱵᱟᱝᱞᱮ ᱮᱦᱚᱵ ᱠᱟᱱᱟ ᱾ ᱦᱩᱲᱩ ᱨᱚᱦᱚᱭ ᱠᱚᱫᱚ, ᱠᱟᱨᱚᱱ ᱱᱤᱛᱚᱜ ᱱᱟᱦᱟᱜ ᱟᱯᱚᱨ ᱠᱚ ᱠᱟᱹ ᱴᱤᱡ ᱢᱟᱪᱷᱟ ᱜᱮᱭᱟ ᱟᱭᱢᱟ ᱦᱩᱰᱤᱧ ᱜᱮᱭᱟ ᱦᱟᱸᱜ ᱵᱤᱞᱚᱢ ᱧᱚᱜ ᱛᱮ ᱜᱮᱞᱮ ᱟᱯᱷᱚᱨ ᱞᱮᱜᱼᱟ, ᱟᱨ ᱱᱤᱛᱚᱜ ᱦᱚᱸ ᱱᱚᱜᱼᱚᱭ ᱫᱟᱜ ᱠᱩ ᱚᱱᱠᱟ ᱵᱟᱭ ᱫᱟᱜ ᱠᱟᱫᱟ ᱡᱮ ᱠᱷᱮᱛ ᱠᱚᱞᱮ ᱯᱷᱮᱲᱚᱜᱼᱟ ᱢᱮᱱᱛᱮ ᱟᱨ ᱱᱤᱛᱚᱜ ᱵᱚᱞᱮ ᱱᱚᱜᱼᱚᱭ ᱛᱷᱚᱲᱟ ᱛᱷᱚᱲᱟᱭ ᱫᱟᱜ ᱮ ᱠᱟᱱᱟ ᱱᱚᱜ ᱛᱤᱦᱤᱧ ᱜᱮ ᱦᱟᱸᱜ ᱮ ᱫᱟᱜ ᱠᱮᱫᱟ ᱩᱱᱟᱹᱜ ᱫᱤᱱ ᱵᱟᱫ ᱾ ᱟᱫᱚ ᱠᱷᱮᱛ ᱠᱚᱨᱮ ᱱᱟᱦᱟᱜ ᱵᱟᱝ ᱯᱮᱨᱮᱡ ᱞᱮᱱᱠᱷᱟᱱ ᱫᱚ ᱦᱟᱸᱜ ᱥᱤ ᱠᱚᱫᱚ ᱵᱟᱭ ᱜᱟᱱᱚᱜ ᱠᱟᱱᱟ ᱛᱚ ᱾
ᱮᱠᱟᱞ ᱮᱠᱟᱞ ᱮᱠᱟᱞ᱾
ᱦᱳᱭ
ᱟᱫᱚ ᱛᱟᱦᱚᱞᱮ ᱠᱷᱟᱱ ᱢᱚᱴᱟᱢᱩᱴᱤ ᱱᱤᱭᱟᱹ ᱜᱷᱟᱹᱲᱤᱡ ᱫᱚ ᱚᱲᱟᱜ ᱠᱚᱨᱮ ᱥᱟᱱᱟᱢ ᱠᱚᱜᱮ ᱢᱚᱸᱡᱽ ᱵᱟᱲᱟᱭ ᱜᱮᱭᱟ?
ᱦᱳᱭ ᱱᱤᱭᱟᱹ ᱛᱩᱠ ᱜᱷᱟᱹᱲᱤᱡ ᱫᱚ ᱱᱤᱛᱚᱜ ᱫᱚ ᱡᱚᱛᱚ ᱜᱮ ᱢᱚᱡᱽ ᱜᱮ ᱢᱮᱱᱟᱜ ᱠᱚᱣᱟ, ᱟᱯᱮ ᱚᱸᱰᱮ ᱫᱚ?
ᱦᱮᱸ ᱟᱞᱮ ᱱᱚᱰᱮ ᱦᱚᱸ ᱥᱟᱱᱟᱢ ᱠᱚᱜᱮᱞᱮ ᱢᱚᱸᱡᱽ ᱵᱟᱲᱟᱭ ᱜᱮᱭᱟ ᱦᱮᱸ ᱾
ᱦᱳᱭ ᱟᱨ ᱡᱚᱛᱚ ᱢᱚᱡᱽ ᱜᱮᱵᱚᱱ ᱛᱟᱦᱮᱸ ᱞᱮᱱ ᱠᱷᱟᱱ ᱜᱤ
ᱦᱮᱸ ᱦᱮᱸ ᱥᱟᱱᱟᱢ ᱠᱚᱜᱮ ᱢᱚᱸᱡᱽ ᱵᱚᱱ ᱛᱟᱦᱮᱱ ᱢᱟ ᱱᱚᱣᱟ ᱜᱮ ᱪᱟᱸᱫᱳ ᱵᱚᱸᱜᱟ ᱴᱷᱮᱱ ᱱᱮᱦᱚᱨ ᱥᱮ ᱪᱮᱜ ᱞᱮᱠᱟ?
ᱦᱳᱭ ᱦᱳᱭ ᱦᱩᱲᱩ ᱢᱚᱛᱚ ᱜᱮᱯᱮ ᱪᱟᱥ ᱛᱟᱦᱮᱱᱟ ᱥᱮ ᱟᱨᱦᱚᱸ ᱡᱟᱦᱟᱱᱟᱜ ᱠᱚᱯᱮ ᱪᱟᱥ ᱵᱟᱲᱟᱭ ᱜᱮᱭᱟ?
ᱦᱮᱸ ᱦᱩᱲᱳ ᱜᱮ ᱟᱨ ᱚᱠᱛᱚ ᱠᱚ ᱚᱠᱛᱚ ᱤᱭᱟᱹ ᱠᱚ ᱾ ᱟᱱᱟᱡ ᱯᱟᱹᱛᱤ ᱠᱚ ᱪᱟᱥ ᱦᱩᱭᱩᱜᱼᱟ ᱯᱷᱩᱞ ᱠᱚᱯᱤ ᱵᱟᱸᱫᱷᱟ ᱠᱚᱯᱤ ᱠᱚᱸᱰᱷᱟ ᱵᱮᱸᱜᱟᱲ ᱵᱤᱞᱟᱹ ᱛᱤ ᱢᱟᱹᱨᱤᱪ ᱱᱚᱝᱠᱟ ᱥᱟᱱᱟᱢᱟᱜ ᱜᱮ ᱪᱟᱥ ᱦᱩᱭᱩᱜ ᱜᱮᱭᱟ᱾ ᱚ ᱫᱟᱜ ᱠᱚᱨᱮᱱᱟᱜ ᱟᱱᱟᱴ ᱠᱚᱫᱚ ᱵᱟᱭ ᱦᱩᱭᱩᱜ ᱜᱮᱭᱟ᱾
ᱚ ᱛᱚᱵᱮ ᱟᱹᱰᱤ ᱵᱷᱟᱹᱜᱤ ᱴᱷᱤᱥ ᱵᱷᱟᱜᱤ ᱴᱷᱤᱠ ᱜᱮᱯᱮ ᱪᱟᱥ ᱛᱟᱦᱮᱱᱟ ᱟᱨᱞᱤᱧ ᱞᱟᱹᱭ ᱫᱟ ᱠᱤ ᱩᱱᱟᱹᱜ ᱜᱟᱱ ᱯᱮ ᱪᱟᱥ ᱛᱟᱦᱮᱱᱟ ᱟᱫᱚ ᱚᱱᱟ ᱠᱚᱫᱚ ᱦᱟᱸᱜ ᱢᱟᱨᱠᱮᱴ ᱠᱚ ᱞᱟᱹᱜᱤᱫ ᱥᱮ ᱚᱲᱟᱜ ᱠᱚ ᱞᱟᱹᱜᱤᱫ ᱜᱮ?
ᱦᱮᱸ ᱚᱲᱟᱜ ᱠᱚ ᱞᱟᱹᱜᱤᱫ ᱦᱚᱸ ᱢᱟᱨᱠᱮᱴ ᱠᱚ ᱞᱟᱹᱜᱤᱫ ᱦᱚᱸ᱾ ᱚᱱᱟ ᱵᱟᱨᱭᱟ ᱜᱮ ᱢᱟᱱᱮᱢ ᱢᱟᱱᱮ ᱢᱟᱨᱠᱮᱴ ᱧᱩᱛᱩᱢ ᱛᱮᱢ ᱪᱟᱥ ᱞᱮᱠᱷᱟᱱ ᱢᱟ ᱚᱲᱟᱜ ᱞᱟᱹᱜᱤᱫ ᱢᱟ ᱦᱳᱭᱳᱜ ᱠᱟᱱ ᱜᱮᱭᱟ ᱥᱮ ᱪᱮᱜ ᱞᱮᱠᱟ?
ᱦᱳᱭ ᱦᱳᱭ ᱦᱳᱭ ᱦᱳᱭ᱾ ᱟᱞᱮ ᱥᱮᱱ ᱫᱚ ᱱᱟᱸᱦᱟᱜ ᱩᱱᱟᱹᱜ ᱜᱟᱱ ᱫᱚ ᱵᱟᱝ ᱪᱟᱥ ᱦᱩᱭᱩᱜᱼᱟ ᱟᱫᱚ ᱮᱱᱛᱮ ᱨᱮᱦᱚᱸ ᱵᱚᱞᱮ ᱡᱟᱦᱟᱸ ᱠᱚᱵᱮᱱ ᱞᱟᱹᱭᱠᱮᱜᱼᱟ ᱚᱱᱟ ᱠᱚ ᱪᱟᱥ ᱦᱳᱭᱳᱜ ᱜᱮᱭᱟ᱾ ᱟᱫᱚ ᱚᱲᱟᱜ ᱡᱚᱢ ᱥᱩᱢᱩᱝ ᱜᱮ ᱢᱟᱨᱠᱮᱴ ᱠᱚᱫᱚ ᱦᱟᱸᱜ ᱵᱟᱝ᱾
ᱟᱪᱪᱷᱟ ᱟᱪᱪᱷᱟ ᱟᱪᱪᱷᱟ ᱟᱯᱮ ᱥᱮᱫ ᱫᱚ ᱟᱜ ᱦᱮᱸ ᱞᱟᱹᱭ ᱫᱟᱞᱤᱧ ᱛᱟᱦᱚᱞᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜᱼᱟ ᱥᱮ?
ᱦᱳᱭ ᱵᱤᱨ ᱵᱩᱨᱩ ᱠᱚ ᱢᱮᱱᱟᱜ ᱜᱮᱭᱟ ᱢᱮᱱᱠᱷᱟᱱ ᱫᱚᱞᱮ ᱥᱟᱺᱜᱤᱧᱚᱜᱼᱟ, ᱟᱞᱮ ᱥᱮᱱ ᱫᱚ ᱱᱚᱛᱮ ᱴᱟᱺᱰᱤ ᱧᱚᱜ ᱜᱮᱭᱟ᱾
ᱟᱪᱪᱷᱟ ᱟᱪᱪᱷᱟ ᱟᱪᱪᱷᱟ᱾
ᱦᱳᱭ ᱟᱯᱮ ᱫᱚ?
ᱟᱞᱮ ᱫᱚ ᱵᱤᱨ ᱵᱩᱨᱩ ᱢᱮᱱᱟᱜᱼᱟ ᱟᱫᱚ ᱱᱤᱛᱚᱜ ᱩᱫ ᱠᱚ ᱯᱷᱩᱴᱠᱟᱹ ᱠᱚ ᱱᱤᱭᱟᱹ ᱚᱠᱛᱚ ᱫᱚ ᱡᱟᱹᱥᱛᱤ ᱠᱚ ᱧᱟᱢᱚᱜ ᱠᱟᱱᱟ᱾
ᱦᱳᱭ ᱞᱟᱹᱭ ᱟᱠᱚ ᱠᱤ ᱵᱚᱞᱮ ᱵᱚᱱ ᱟᱸᱡᱚᱢ ᱠᱟᱜᱼᱟ ᱱᱤᱭᱟᱹ ᱚᱠᱛᱚ ᱫᱚ ᱩᱫ ᱨᱮᱱᱟᱜ ᱥᱤᱡᱚᱱ ᱠᱟᱱᱟ ᱟᱨ ᱮᱱᱛᱮᱫ ᱡᱟᱦᱟᱸ ᱵᱤᱨ ᱵᱩᱨᱩ ᱵᱟᱝ ᱥᱮᱱ ᱫᱚ ᱱᱟᱦᱟᱜ ᱟᱞᱮᱫᱚ ᱚᱱᱟ ᱵᱟᱲᱜᱮ ᱚᱜ ᱠᱚᱜᱮ ᱡᱟᱦᱟᱸ ᱠᱚ ᱞᱟᱹᱭᱟ ᱾ ᱚᱨ ᱛᱩᱫ ᱩᱫᱽ ᱦᱩᱭᱱᱟ ᱵᱚᱛᱟᱢ ᱩᱫᱽ ᱦᱩᱭᱱᱟ ᱢᱩᱪᱷᱚ ᱪᱷᱩᱨᱤ ᱩᱫᱽ᱾ ᱟᱨ ᱵᱩᱥᱩᱵ ᱩᱫᱽ ᱠᱚ ᱱᱟᱦᱟᱸᱜ ᱟᱨ ᱟᱨ ᱚᱱᱟ ᱯᱩᱴᱠᱟᱹ ᱠᱚᱫᱚ ᱱᱟᱦᱟᱸᱜ ᱟᱞᱮ ᱫᱚ ᱡᱚᱢ ᱥᱟᱫ ᱚᱱᱟ ᱯᱮᱲᱟ ᱦᱚᱲ ᱠᱚ ᱴᱷᱮᱱ ᱠᱷᱚᱱ ᱜᱤ ᱧᱟᱢᱚᱜ ᱠᱷᱟᱱ ᱫᱚ, ᱟᱨ ᱵᱟᱝᱠᱷᱟᱱ ᱫᱚ ᱚᱱᱠᱟ ᱫᱚ ᱵᱟᱝ ᱢᱮᱱᱟᱜᱼᱟ᱾
ᱟᱪᱪᱷᱟ ᱟᱪᱪᱷᱟ ᱵᱟᱝ ᱟᱞᱮ ᱥᱮᱱ ᱫᱚ ᱱᱚᱰᱮ ᱦᱮᱸ ᱧᱟᱢᱚᱜᱼᱟ ᱟᱞᱮ ᱫᱚ ᱵᱤᱨ ᱵᱩᱨᱩ ᱴᱟᱢ ᱠᱟᱱᱟ ᱛᱚ ᱟᱨ ᱤᱭᱟᱹ ᱚᱱᱟ ᱠᱚᱫᱚ ᱯᱮ ᱪᱮᱫ ᱩᱛᱩᱭ ᱜᱮᱭᱟ ᱥᱮ ᱥᱚᱲᱮ ᱦᱚᱸᱯᱮ ᱥᱚᱲᱮ ᱜᱮᱭᱟ ᱥᱚᱲᱮ ᱞᱮᱴᱚ ᱟᱹᱰᱤ ᱵᱮᱥ ᱪᱮᱦᱟᱨᱟ ᱵᱩᱡᱷᱟᱹᱜᱼᱟ ᱯᱩᱲᱠᱟᱹ ᱠᱚ᱾
ᱦᱳᱭ ᱯᱩᱴᱠᱟᱹ ᱫᱚ ᱱᱟᱦᱟᱸᱜ ᱱᱤᱛ ᱫᱷᱟᱹᱵᱤᱡ ᱫᱚ ᱱᱟᱦᱟᱸᱜ ᱞᱮᱴᱚ ᱜᱮ ᱦᱟᱸᱜ ᱡᱚᱢ ᱞᱟᱜᱟ ᱫᱚ ᱦᱩᱭ ᱠᱟᱱᱟ ᱥᱳᱲᱮ ᱠᱚᱫᱚ ᱱᱟᱦᱟᱸᱜ ᱟᱹᱣᱨᱤ ᱡᱚᱢ ᱞᱟᱜᱟᱭ ᱦᱩᱭᱩᱜᱼᱟ᱾ ᱮᱱᱛᱮ ᱚᱱᱠᱟ ᱫᱷᱟᱨᱟ ᱜᱮ ᱵᱟᱝ ᱢᱮᱱᱟᱜᱼᱟ ᱩᱱᱟᱹᱜ ᱜᱟᱱ ᱡᱮ ᱞᱮᱴᱚᱭᱟᱵᱚᱱ ᱟᱨᱦᱚᱸ ᱥᱩᱲᱟᱹ ᱦᱩᱭᱩᱜ ᱢᱟ ᱟᱨ ᱯᱮᱲᱟ ᱦᱚᱲ ᱠᱚ ᱴᱷᱮᱱ ᱠᱷᱚᱱ ᱫᱚ ᱚᱱ ᱠᱟ ᱵᱟᱝ ᱧᱟᱢᱚᱜᱼᱟ ᱥᱮ ᱚᱱᱮ ᱞᱤᱧ ᱞᱟᱹᱭ ᱞᱮᱠᱷᱟ ᱡᱚᱢ ᱥᱟᱫ ᱵᱚᱞᱮ ᱡᱟᱣᱜᱮ ᱠᱟᱹᱴᱤᱡ ᱪᱩᱞᱩᱝ ᱜᱟᱱ
ᱮᱠᱟᱞ ᱜᱮ ᱮᱠᱟᱞ ᱜᱮ᱾
ᱦᱳᱭ ᱟᱨ ᱱᱤᱛᱚᱜ ᱱᱟᱦᱟᱸᱜ ᱠᱷᱮᱛ ᱠᱟᱹᱢᱤ ᱫᱤᱱ ᱠᱟᱱ ᱛᱟᱵᱚᱱᱟ ᱱᱤᱛ ᱢᱟᱵᱚᱱ ᱵᱟᱲᱟᱭ ᱜᱮᱭᱟ ᱱᱤᱛᱚᱜ ᱛᱮᱢᱟ ᱟᱭᱢᱟ ᱵᱚᱱ ᱨᱚᱦᱚᱭ ᱠᱮᱭᱟ ᱟᱫᱚ ᱠᱟᱨᱚᱱ ᱦᱩᱭᱩᱜ ᱠᱟᱱᱟ ᱡᱮ ᱫᱟᱜ ᱵᱟᱝᱛᱮ ᱱᱚᱜ-ᱚᱭ ᱵᱟᱝ ᱨᱚᱦᱚᱭ ᱦᱩᱭ ᱠᱟᱱᱟ ᱵᱟᱠᱷᱟᱡ ᱱᱤᱛ ᱛᱮᱫᱚ ᱟᱭᱢᱟ ᱵᱟᱨᱟᱵᱟᱹᱨᱤ ᱡᱟᱦᱟᱸᱭ ᱯᱩᱨᱟᱹᱣ ᱞᱮᱠᱷᱟ, ᱦᱳᱭ ᱥᱮ ᱢᱟᱱᱮ ᱥᱟᱱ ᱟᱥᱟᱲ ᱱᱚᱣᱟ ᱟᱥᱟ ᱟᱥᱟᱲ ᱟᱨ ᱥᱟᱱ ᱨᱮᱜᱮ ᱵᱚᱱ ᱯᱩᱨᱟᱹᱣ ᱛᱟᱦᱮᱱᱟ᱾ ᱟᱫᱚ ᱱᱮᱥ ᱫᱚ ᱫᱟᱜ ᱵᱟᱝᱛᱮ ᱵᱟᱝ ᱵᱚᱱ ᱨᱚᱦᱚᱭ ᱠᱟᱫᱟ ᱟᱨ ᱚᱱᱟ ᱵᱟᱹᱭᱦᱟᱹᱲ ᱠᱚᱨᱮ ᱡᱟᱦᱟᱸ ᱡᱟᱱᱟᱢ ᱵᱟᱲᱟᱜᱼᱟ ᱞᱟᱹᱭᱟᱹᱞᱤᱧ ᱠᱩ ᱢᱤᱪᱷᱤᱞ ᱪᱷᱩᱨᱤ
ᱦᱩᱸ ᱦᱩᱸ ᱦᱩᱸ
ᱦᱳᱭ ᱚᱱᱮ ᱚᱱᱟ ᱠᱚᱜᱮ ᱱᱟᱦᱟᱸᱜ ᱞᱮ ᱧᱟᱢ ᱛᱟᱦᱮᱱᱟ ᱟᱨ ᱮᱴᱟᱜᱼᱟᱜ ᱫᱚ ᱵᱟᱝ
ᱟᱪᱪᱷᱟ ᱟᱪᱪᱷᱟ-ᱪᱷᱟ-ᱪᱷᱟ ᱦᱮᱸ ᱟᱞᱮ ᱥᱮᱫ ᱦᱚᱸ ᱚᱱᱟ ᱦᱚᱸ ᱡᱟᱹᱥᱛᱤ ᱜᱮ ᱧᱟᱢᱚᱜ-ᱟ ᱦᱚᱞᱟ ᱫᱚ ᱚᱱᱟᱜ ᱜᱮ ᱩᱛᱩ ᱦᱩᱭᱞᱮᱱ ᱛᱟᱦᱮᱸᱫ ᱚᱱᱟ ᱫᱚ ᱢᱩᱪᱷᱤ ᱢᱩᱪᱷᱤ ᱪᱷᱩᱨᱤ ᱜᱮ ᱚᱱᱟ ᱫᱚ ᱟᱞᱮ ᱥᱮᱫ ᱫᱚ ᱢᱩᱪᱷᱤ ᱪᱷᱩᱨᱤ ᱫᱚ ᱵᱟᱝᱠᱚ ᱞᱟᱹᱭᱟ ᱚᱱᱟ ᱢᱩᱪᱷᱤ ᱠᱟᱴᱟ ᱠᱚ ᱞᱟᱹᱭᱟ
ᱢᱩᱪᱷᱤ ᱠᱟᱴᱟ ᱟᱪᱪᱷᱟ ᱟᱪᱪᱷᱟ ᱦᱳᱭ ᱢᱟᱱᱮ ᱴᱚᱴᱷᱟ ᱡᱩᱫᱟᱹ ᱡᱩᱫᱟᱹᱛᱮ ᱵᱷᱮᱜᱟᱨ ᱵᱷᱮᱜᱟᱨ ᱧᱩᱛᱩᱢ ᱛᱟᱦᱮᱱᱟ ᱢᱮᱱ ᱠᱷᱟᱱ ᱡᱤᱱᱤᱥ ᱫᱚ ᱱᱟᱦᱟᱸᱜ ᱤᱱᱟᱹᱜ ᱜᱮ ᱛᱟᱦᱮᱱᱟ ᱦᱳᱭ ᱥᱮ ᱦᱳᱭ
ᱟᱫᱚ ᱱᱚᱣᱟ ᱱᱤᱭᱟᱹ ᱩᱛᱩ ᱠᱚᱫᱚ ᱫᱚ ᱵᱟᱝ ᱟᱱᱟᱴᱚᱜᱼᱟ ᱡᱩᱫᱤ ᱢᱤᱫ ᱜᱷᱟᱹᱲᱤᱡ ᱪᱟᱞᱟᱣ ᱞᱮᱱᱠᱷᱟᱱ ᱫᱚ ᱵᱤᱨ ᱥᱮᱫ ᱥᱮ ᱱᱚᱣᱟ ᱠᱷᱮᱛ ᱟᱲᱮ ᱥᱮᱫ ᱚᱱᱮ ᱚᱝᱠᱟ ᱵᱮᱯᱟᱨ᱾
ᱦᱮᱸ ᱦᱳᱭ ᱵᱩᱨᱩ ᱫᱤᱥᱟᱹᱢ ᱥᱮ ᱱᱚᱝᱠᱟ ᱵᱤᱨ ᱫᱤᱥᱟᱹᱢ ᱵᱚᱱ ᱛᱟᱦᱮᱱᱟ ᱮᱱᱠᱷᱟᱱ ᱡᱟᱦᱟᱸᱱᱟᱜ ᱵᱟᱝ ᱡᱟᱦᱟᱸᱱᱟᱜ ᱱᱤᱦᱟᱹᱛᱤ ᱦᱩᱭᱩᱜ ᱜᱮᱭᱟ ᱟᱨ ᱡᱮᱢᱚᱱ ᱞᱤᱧ ᱞᱟᱹᱭᱟ ᱩᱛᱩ ᱛᱮᱭᱟᱜ ᱠᱚ ᱡᱟᱦᱟᱸ ᱥᱮᱱ ᱚᱛ ᱦᱟᱥᱟ ᱠᱚ ᱵᱷᱟᱜᱮ ᱢᱮᱱᱟᱜᱼᱟ ᱚᱱᱛᱮ ᱫᱚ ᱱᱟᱦᱟᱸᱜ ᱵᱚᱞᱮ ᱠᱚᱥᱴᱚ ᱫᱚ ᱵᱟᱝ ᱦᱩᱭᱩᱜ ᱛᱟᱦᱮᱱᱟ ᱡᱟᱣ ᱩᱰᱤᱡ ᱜᱮ ᱡᱟᱦᱟᱸᱱᱟᱜ ᱵᱚᱱ ᱞᱟᱜᱟᱣ ᱛᱟᱦᱮᱱᱟ ᱮᱱᱠᱷᱟᱱ ᱵᱷᱟᱞᱤ ᱛᱮᱜᱮ ᱦᱩᱭᱩᱜ ᱛᱟᱦᱮᱱᱟ ᱦᱳᱭ ᱥᱮ
ᱵᱷᱟᱜᱮ ᱛᱮᱜᱮ ᱦᱩᱭᱩᱜ ᱛᱟᱦᱮᱸᱜ ᱦᱮᱸ ᱦᱮᱸ
ᱦᱳᱭ ᱟᱫᱚ ᱟᱨᱞᱤᱧ ᱞᱟᱹᱭᱟ ᱜᱩᱦᱩᱢ ᱠᱚᱯᱮ ᱪᱟᱥ ᱜᱮᱭᱟ ᱜᱩᱦᱩᱢ ᱦᱩᱭᱱᱟ ᱛᱩᱲᱤ ᱦᱩᱭᱱᱟ
ᱦᱮᱸ ᱛᱩᱲᱤ ᱫᱚ ᱪᱟᱥ ᱵᱟᱲᱟ ᱜᱮᱭᱟ ᱟᱨ ᱜᱩᱦᱩᱢ ᱫᱚ ᱱᱮᱵᱮᱛᱟᱨ ᱫᱚ ᱱᱮᱛᱟᱨ ᱫᱚ ᱵᱟᱭ ᱧᱮᱞᱚᱜ ᱠᱟᱱᱟ ᱟᱫᱚ ᱻ ᱱᱤᱛᱳ ᱫᱚ ᱚᱱᱟᱴᱟᱜ ᱫᱚ ᱟᱹᱰᱤ ᱠᱚᱢ ᱢᱮᱱᱠᱷᱟᱱ ᱛᱩᱲᱤ ᱫᱚ ᱮᱠᱟᱞᱜᱮ ᱛᱩᱲᱤ ᱾ ᱛᱟᱯᱚᱨ ᱠᱷᱚᱥᱞᱟ, ᱛᱤᱞᱢᱤᱧ ᱾
ᱦᱳᱭ ᱛᱤᱞᱢᱤᱧ ᱫᱚ ᱱᱟᱦᱟᱜ ᱟᱞᱮ ᱥᱮᱱ ᱫᱚ ᱵᱟᱝ ᱢᱮᱱᱟᱜᱼᱟ ᱾
ᱵᱟᱝ ᱵᱟᱝ ᱢᱮᱱᱟᱜ-ᱟ ᱥᱮ ᱟᱯᱮ ᱥᱮᱫ ᱥᱚᱵᱽᱡᱤ ᱠᱚ ᱪᱮᱫ ᱯᱮ ᱪᱟᱥ ᱜᱮᱭᱟ ᱾
ᱥᱚᱵᱽᱡᱤ ᱠᱚᱞᱤᱧ ᱞᱟᱹᱭ ᱠᱷᱟᱱ ᱫᱚ ᱦᱩᱭᱱᱟ ᱠᱟᱨᱞᱟ ᱦᱩᱭᱱᱟ ᱠᱷᱩᱸᱫᱽᱨᱤ ᱦᱩᱭᱱᱟ ᱟᱨ ᱵᱮᱱ ᱞᱟᱹᱭ ᱠᱮᱫ ᱞᱮᱠᱟ ᱠᱚᱸᱦᱰᱟ ᱾ ᱠᱩ ᱯᱟᱛᱟ ᱠᱚᱯᱤ ᱠᱩ ᱟᱨ ᱯᱷᱩᱞ ᱠᱚᱯᱤ ᱠᱩ᱾ ᱟᱨ ᱟᱹᱞᱩ ᱦᱚᱸᱞᱮ ᱪᱟᱥ ᱜᱮᱭᱟ ᱟᱨ ᱾ ᱟᱲᱟᱜ ᱠᱚ ᱮᱢᱟᱱ ᱛᱮᱭᱟᱜ ᱠᱚ ᱛᱮᱱᱟᱹᱜ ᱢᱮᱱᱟᱜ ᱛᱟᱵᱚᱱᱟ ᱯᱟᱞᱚᱱ ᱟᱲᱟᱜ ᱠᱚ ᱦᱳᱭᱥᱮ ᱾ ᱯᱟᱴ ᱟᱲᱟᱜ ᱠᱚ ᱚᱱᱟ ᱠᱚ ᱦᱳᱭ ᱟᱨ ᱠᱩᱲᱪᱟᱹ ᱦᱩᱭᱱᱟ ᱵᱮᱸᱜᱟᱲ ᱦᱩᱭᱱᱟ ᱨᱟᱢᱡᱷᱤᱸᱜᱟᱹ ᱠᱚ ᱵᱩᱨᱩ ᱨᱟᱦᱮᱲ ᱠᱚ ᱾ ᱟᱨ ᱮᱢᱟᱱ ᱛᱮᱭᱟᱜ ᱠᱚ ᱡᱮᱢᱚᱱ ᱢᱟᱞᱦᱱ ᱞᱤᱧ ᱞᱟᱹᱭᱟ ᱱᱤᱛ ᱛᱚ ᱱᱟᱦᱟᱜ ᱥᱤᱡᱚᱱ ᱨᱮ ᱱᱚᱜᱼᱚᱭ ᱦᱟᱸᱜ ᱱᱤᱛ ᱠᱷᱚᱱ ᱫᱚ ᱵᱟᱝ ᱦᱩᱭᱩᱜᱼᱟ ᱢᱟᱞᱦᱟᱱ ᱫᱚ ᱾ ᱛᱷᱚᱲᱟ ᱨᱮᱭᱟᱲ ᱫᱤᱱ ᱢᱟᱪᱷᱟ ᱚᱱᱟ ᱫᱚ ᱦᱩᱭᱩᱜᱼᱟ ᱱᱟᱦᱟᱜ ᱟᱨ ᱚᱱᱟ ᱥᱤᱡᱮᱱ ᱠᱟᱱ ᱛᱮ ᱚᱱᱟ ᱚᱱᱛᱮ ᱜᱮ ᱦᱟᱸᱜ ᱵᱮᱥᱤ ᱫᱚ ᱥᱤᱵᱤᱞᱟ ᱱᱮᱛᱟᱨ ᱫᱚ ᱦᱟᱸᱜ ᱠᱚᱢ ᱢᱟᱪᱷᱟ ᱜᱮ ᱥᱤᱵᱤᱞᱟ ᱾
ᱮᱠᱟᱞ ᱜᱮ ᱮᱠᱟᱞ ᱜᱮ ᱮᱠᱟᱞ ᱜᱮ ᱮᱠᱟᱞ ᱜᱮ ᱾
ᱦᱳᱭ ᱚᱱᱮ ᱠᱚ ᱞᱟᱹᱭ ᱞᱮᱠᱟ ᱥᱤᱡᱚᱱ ᱨᱮᱜᱮ ᱡᱟᱦᱟᱱᱟᱜ ᱵᱮᱱ ᱡᱚᱢ ᱟᱥᱮ ᱛᱚ ᱚᱱᱟ ᱜᱮ ᱵᱮᱥ ᱵᱩᱡᱷᱟᱹᱜ ᱛᱟᱦᱮᱱᱟ ᱾ ᱟᱨ ᱛᱟᱭᱚᱢ ᱛᱮᱵᱮᱱ ᱡᱚᱢᱟ ᱛᱚ ᱱᱟᱦᱟᱜ ᱚᱱᱟ ᱥᱤᱵᱤᱞ ᱱᱟᱦᱟᱜ ᱛᱷᱚᱲᱟ ᱡᱩᱫᱟᱹ ᱢᱟᱪᱷᱟ ᱧᱚᱜᱚᱜᱼᱟ ᱾
ᱡᱩᱫᱤ ᱠᱚᱼᱟ ᱦᱮᱸ᱾
ᱦᱳᱻᱭ ᱾
ᱟᱫᱚ ᱵᱟᱝᱜᱮ ᱵᱟᱝ ᱪᱟᱥᱼᱵᱟᱥ ᱢᱟ ᱟᱯᱮ ᱥᱮᱫ ᱦᱚᱸ ᱦᱩᱭᱩᱜ ᱜᱮᱭᱟ ᱱᱚᱣᱟ ᱢᱟ ᱟᱹᱰᱤ ᱨᱟᱹᱥᱠᱟᱹ ᱨᱮᱭᱟᱜ ᱠᱟᱛᱷᱟ ᱠᱟᱱ ᱜᱮᱭᱟ ᱾ ᱡᱟᱦᱟᱸᱱᱟᱜ ᱜᱮ ᱩᱛᱩ ᱠᱚᱛᱮ ᱫᱚ ᱵᱟᱝ ᱟᱱᱟᱴ ᱦᱩᱭᱩᱜ ᱜᱮᱭᱟ ᱥᱮ ᱾
ᱦᱮᱸ ᱚᱱᱠᱟ ᱫᱚ ᱵᱟᱝ ᱜᱮ ᱢᱮᱱᱠᱷᱟᱱ ᱦᱮᱸ ᱟᱹᱞᱮ ᱥᱮᱱ ᱫᱚ ᱾ ᱩᱛᱩ ᱠᱚ ᱠᱤᱨᱤᱧ ᱟᱵᱮᱱ ᱮᱱᱠᱷᱟᱱ ᱫᱚ ᱟᱭᱢᱟ ᱜᱟᱱ ᱫᱚᱨ ᱛᱤᱜᱮ ᱪᱟᱞᱟᱜ ᱛᱟᱦᱮᱸᱱᱟ ᱾ ᱠᱟᱨᱚᱱ ᱱᱚᱛᱮ ᱟᱞᱮ ᱴᱚᱴᱷᱟ ᱚᱱᱠᱟ ᱢᱟᱱᱮ ᱪᱟᱥ ᱫᱚᱠᱚ ᱪᱟᱥ ᱜᱮᱭᱟ ᱡᱚᱢ ᱥᱩᱢᱩᱝ ᱢᱮᱱᱠᱷᱟᱱ ᱱᱟᱦᱟᱜ ᱾ ᱩᱱᱟᱹᱜ ᱜᱚᱴᱮᱜ ᱵᱟᱝ ᱠᱚ ᱪᱟᱥ ᱛᱟᱸᱦᱮᱱᱟ ᱢᱟᱱᱮ ᱾ ᱠᱟᱨᱚᱱ ᱥᱚᱦᱚᱨ ᱵᱟᱡᱟᱨ ᱟᱲᱮ ᱨᱮᱫᱚ ᱢᱟᱱᱮ ᱠᱤᱨᱤᱧᱟ ᱠᱚ ᱡᱟᱹᱥᱛᱤ ᱥᱮ ᱾
ᱮᱠᱟᱞ ᱜᱮ ᱻᱮᱠᱟᱞ ᱜᱮᱻ ᱮᱠᱟᱞ ᱜᱮ ᱻ ᱾
ᱦᱳᱭ ᱟᱨ ᱚᱱᱮ ᱵᱚᱱ ᱞᱟᱹᱭ ᱞᱮᱠᱟ ᱟᱹᱛᱩ ᱫᱤᱥᱚᱢ ᱨᱮ ᱵᱚᱱ ᱛᱟᱦᱮᱸᱱ ᱠᱷᱟᱱ ᱫᱚ ᱱᱟᱦᱚᱜ ᱩᱱᱟᱹᱜ ᱯᱩᱭᱥᱟ ᱴᱟᱠᱟ ᱦᱚᱸ ᱵᱟᱭ ᱠᱷᱚᱨᱪᱚᱜᱼᱟ ᱟᱨ ᱾ ᱥᱚᱦᱚᱨ ᱵᱟᱡᱟᱨ ᱨᱮ ᱵᱚᱱ ᱛᱟᱦᱮᱸᱱ ᱠᱷᱟᱱ ᱫᱚ ᱥᱟᱱᱟᱢ ᱡᱤᱱᱤᱥ ᱜᱮ ᱱᱟᱦᱚᱜ ᱠᱤᱨᱤᱧ ᱵᱚᱨᱥᱟ ᱾ ᱚᱲᱟᱜ ᱠᱷᱚᱡᱽ ᱡᱟᱣ ᱡᱤᱱᱤᱥ ᱟᱹᱜᱩᱜᱼᱟ ᱢᱮᱱᱠᱷᱟᱱ ᱚᱱᱟ ᱫᱚ ᱛᱤᱱᱟᱹᱜ ᱫᱤᱱ ᱪᱟᱞᱟᱜᱼᱟ ᱦᱳᱭ ᱥᱮ ᱾
ᱮᱠᱟᱞ ᱜᱮ ᱻᱮᱠᱟᱞ ᱜᱮ ᱻᱮᱠᱟᱞ ᱜᱮᱻ ᱾
ᱦᱳᱭ ᱚᱱᱮ ᱚᱱᱠᱟ ᱞᱮᱠᱟᱛᱮ ᱟᱨᱦᱚᱸ ᱠᱤᱨᱤᱧ ᱫᱚ ᱵᱚᱞᱮ ᱦᱩᱭᱩᱜ ᱜᱮᱭᱟ ᱟᱫᱚ? ᱱᱤᱛᱚᱜ ᱫᱚ ᱱᱟᱦᱟᱜ ᱟᱹᱛᱩ ᱫᱤᱥᱚᱢ ᱨᱮ ᱵᱟᱝ ᱛᱟᱦᱮᱸᱱ ᱦᱩᱭᱩᱜ ᱠᱟᱱ ᱛᱮ ᱦᱟᱸᱜ ᱥᱚᱦᱚᱨ ᱵᱟᱡᱟᱨ ᱨᱮ ᱛᱟᱦᱮᱸᱱ ᱦᱩᱭᱩᱜ ᱾ ᱛᱮ ᱵᱚᱞᱮ ᱠᱤᱨᱤᱧ ᱵᱷᱚᱨᱥᱟ ᱜᱮ ᱱᱟᱦᱟᱜ ᱥᱟᱱᱟᱢᱟᱜ ᱞᱮᱠᱟ ᱜᱮ ᱾
ᱮᱠᱟᱞ ᱻᱮᱠᱟᱞᱻ ᱮᱠᱟᱞᱻ ᱟᱫᱚ ᱱᱚᱜᱼᱟ ᱾ ᱦᱮᱸ ᱾ ᱟᱫᱚ ᱱᱚᱜᱼᱚᱸ ᱱᱚᱝᱠᱟ ᱜᱮ ᱢᱚᱴᱟᱢᱩᱴᱤ ᱾ ᱟᱫᱚ ᱚᱱᱟ ᱡᱟᱦᱟᱸ ᱫᱚ ᱚᱱᱮ ᱢᱟᱨᱠᱮᱴ ᱠᱚ ᱥᱚᱵ ᱫᱚ ᱚᱠᱟ ᱢᱟᱱᱮ ᱟᱵᱚ ᱥᱟᱨᱟ ᱢᱟᱨᱠᱮᱴ ᱾ ᱜᱮᱭᱟ ᱾
ᱵᱟᱝ ᱵᱟᱝ ᱥᱟᱱᱛᱟᱲ ᱦᱚᱲ ᱦᱚᱸᱠᱚ ᱢᱟᱨᱠᱮᱴ ᱜᱮᱭᱟ ᱡᱮᱢᱚᱱ ᱞᱤᱧ ᱞᱟᱹᱭᱟ ᱠᱤ ᱾ ᱡᱩᱫᱤ ᱥᱮᱛᱟᱜ ᱧᱚᱜ ᱨᱮᱵᱮᱱ ᱪᱟᱞᱟᱜᱼ ᱟ ᱥᱮ ᱾ ᱛᱚ ᱥᱮᱛᱟᱜ ᱧᱚᱜ ᱨᱮᱫᱚ ᱵᱮᱥ ᱵᱮᱥ ᱥᱚᱵᱽᱡᱤ ᱧᱟᱢᱚᱜ ᱛᱟᱦᱮᱱᱟ ᱢᱟᱱᱮ ᱴᱟᱴᱠᱟ ᱵᱟᱞᱟ ᱥᱚᱵᱽᱡᱤ ᱧᱟᱢᱚᱜ ᱛᱟᱦᱮᱱᱟ ᱡᱟᱦᱟᱸ ᱫᱚ ᱟᱵᱚ ᱥᱟᱱᱛᱟᱲ ᱦᱚᱲ ᱾ ᱤᱫᱤᱭᱟ ᱟᱨ ᱟᱹᱞᱤᱧ ᱫᱚᱞᱤᱧ ᱞᱟᱹᱭᱟ ᱥᱟᱱᱛᱟᱲ ᱦᱚᱲ ᱠᱚᱴᱷᱮᱱ ᱦᱟᱛᱟᱣ ᱜᱮ ᱵᱮᱥ ᱦᱩᱭᱩᱜ ᱾ ᱛᱟᱦᱮᱸᱱᱟ ᱠᱟᱨᱚᱱ ᱟᱵᱚ ᱫᱚ ᱡᱟᱦᱟᱸᱱᱟᱜ ᱢᱮᱥᱟ ᱠᱟᱛᱮ ᱵᱟᱝᱵᱚᱱ ᱤᱫᱤ ᱛᱟᱦᱮᱸᱱᱟ ᱥᱟᱯᱷᱟ ᱥᱟᱹᱯ ᱾ ᱵᱚᱱ ᱤᱫᱤ ᱛᱟᱦᱮᱸᱱᱟ ᱟᱨ ᱥᱟᱱ ᱥᱟᱱᱛᱟᱲ ᱦᱚᱲ ᱡᱩᱫᱤ ᱾ ᱵᱟᱝ ᱵᱚᱱ ᱜᱚᱲᱚ ᱟᱠᱚᱣᱟ ᱮᱱ ᱠᱷᱟᱱ ᱛᱚ ᱵᱮ ᱾ ᱮᱴᱟᱜ ᱡᱟᱹᱛ ᱜᱚᱲᱚ ᱠᱟᱛᱮᱜ ᱫᱚ ᱪᱮᱜ ᱦᱩᱭᱩᱜᱼᱟ ᱚᱱᱮ ᱚᱱᱟ ᱤᱭᱟᱹᱛᱮ ᱵᱚᱞᱮ ᱟᱞᱮ ᱫᱚ ᱛᱤᱱᱟᱹᱜ ᱞᱮ ᱦᱟᱛᱟᱣ ᱛᱟᱦᱮᱸᱱᱟ ᱥᱟᱱᱛᱟᱲ ᱾ ᱴᱷᱮᱱ ᱜᱮᱞᱮ ᱦᱟᱛᱟᱣ ᱛᱟᱸᱦᱮᱱᱟ ᱾
ᱟᱪᱷᱟ ᱟᱪᱷᱟ ᱪᱷᱟᱪᱷᱟ ᱠᱷᱩᱵ ᱵᱷᱟᱜᱮ ᱠᱷᱩᱵ ᱵᱷᱟᱜᱮ
ᱦᱳᱭ ᱪᱮᱫᱟᱜ ᱥᱮ ᱪᱷᱟᱛᱤᱠ ᱡᱟᱹᱛ ᱠᱩᱻ ᱦᱳᱭ ᱞᱟᱹᱭᱮᱜ-ᱟ ᱞᱤᱧ ᱪᱷᱟᱹᱛᱤᱠ ᱡᱟᱹᱛ ᱠᱚ ᱟᱹᱜᱩ ᱠᱟᱜ-ᱟ ᱥᱮ ᱟᱫᱚ ᱚᱱᱟ ᱫᱚ ᱱᱟᱦᱱᱟᱜ ᱦᱟᱱᱮ ᱵᱟᱨ ᱯᱮ ᱫᱤᱱ ᱞᱟᱦᱟ ᱨᱮᱱᱟᱜ ᱩᱛᱩ ᱛᱮᱭᱟᱜ ᱠᱚ ᱠᱟᱱᱟ ᱟᱨ ᱪᱮᱫ ᱠᱚᱪᱚ ᱞᱟᱜᱟᱣ ᱠᱟᱛᱮᱜ ᱱᱟᱦᱟᱜ ᱚᱱᱟ ᱢᱚᱸᱡᱽ ᱛᱮᱠᱚ ᱫᱚᱦᱚ ᱟᱠᱟᱫᱟ ᱦᱳᱭᱥᱮ ᱟᱫᱚ ᱚᱱᱟ ᱫᱚ ᱦᱟᱸᱜ ᱡᱚᱢ ᱠᱟᱛᱮ ᱦᱚᱸ ᱢᱚᱡᱽ ᱫᱚ ᱦᱟᱸᱜ ᱵᱟᱝ ᱟᱹᱭᱠᱟᱹᱜ-ᱟ ᱟᱨ ᱟᱵᱚᱣᱟᱜ ᱦᱚᱲᱢᱚ ᱨᱮᱦᱚᱸ ᱱᱷᱟᱸᱜ ᱢᱟᱱᱮ ᱚᱱᱟᱛᱮ ᱱᱟᱦᱟᱜ ᱟᱡᱟᱨ ᱠᱚᱦᱟᱸᱜ ᱮ ᱯᱟᱨᱪᱟᱣᱮᱫ ᱠᱟᱱᱟ
ᱯᱟᱨᱪᱟᱣᱮᱫ ᱠᱟᱱᱟᱭ ᱦᱮᱸ ᱦᱮᱸ ᱟᱫᱚ ᱱᱚᱜ-ᱚ ᱱᱚᱝᱠᱟ ᱢᱚᱴᱟᱩᱴᱤ ᱪᱟᱥᱵᱟᱥ ᱠᱚ ᱡᱩᱫᱤ ᱟᱵᱚ ᱵᱷᱟᱜᱮ ᱵᱚᱱ ᱠᱚᱨᱟᱣᱟ ᱾ ᱟᱵᱚ ᱛᱮᱵᱚᱱ ᱪᱟᱥᱟ ᱚᱱᱟ ᱜᱮᱵᱚᱱ ᱡᱚᱢᱟ ᱠᱷᱟᱱ ᱫᱚ ᱟᱹᱰᱤ ᱱᱟᱯᱟᱭ ᱦᱩᱭᱩᱜ-ᱟ ᱟᱹᱰᱤ ᱵᱮᱥ ᱦᱩᱭᱩᱜ-ᱟ ᱥᱮ ᱪᱮᱜ ᱞᱮᱠᱟ ᱵᱮᱱ ᱩᱭᱦᱟᱹᱨᱮᱜ-ᱟ
ᱦᱳᱭ ᱦᱳᱭ ᱟᱫᱚ ᱚᱱᱟ ᱛᱮᱞᱤᱧ ᱞᱟᱹᱭᱟ ᱠᱤ ᱵᱟᱲᱜᱮ ᱠᱚᱪᱟ ᱠᱚ ᱡᱮᱢᱚᱱ ᱛᱟᱦᱮᱸᱱ ᱛᱟᱵᱚᱱᱟ ᱟᱫᱚ ᱡᱮᱢᱚᱱ ᱱᱤᱦᱟᱹᱛᱤ ᱵᱚᱱ ᱞᱟᱜᱟᱣ ᱢᱟ ᱵᱟᱲᱜᱮ ᱠᱚᱪᱟ ᱠᱚᱨᱮ ᱥᱮ ᱟᱵᱚᱣᱟᱜ ᱡᱟᱦᱟᱸ ᱛᱤᱱᱟᱹᱜ ᱜᱟᱱ ᱜᱮ ᱡᱚᱢᱤ ᱦᱟᱥᱟ ᱢᱮᱱᱟᱜ ᱛᱤᱱᱟᱹᱜ ᱜᱟᱱ ᱵᱚᱱ ᱫᱟᱲᱮᱭᱟᱜ-ᱟ ᱩᱱᱟᱹᱜ ᱜᱟᱱ ᱫᱚ ᱵᱚᱞᱮ ᱞᱟᱜᱟᱣ ᱞᱟᱹᱠᱛᱤ ᱠᱟᱱ ᱜᱮᱭᱟ
ᱦᱮᱸ ᱦᱮᱸ ᱞᱟᱜᱟᱣ ᱞᱟᱹᱠᱛᱤ ᱠᱟᱱ ᱜᱮᱭᱟ ᱚᱱᱟᱛᱮ ᱢᱟᱡᱷᱮ ᱢᱟᱡᱷᱮ ᱚᱸᱜ-ᱚᱭ ᱢᱟᱞᱦᱟᱱ
ᱦᱳᱭ
ᱚ ᱱᱤᱭᱟ. ᱚᱠᱛᱚ ᱞᱟᱜᱟᱣ ᱞᱮ..... ᱮᱱᱦᱚ ᱚᱠᱛᱚ ᱨᱮ ᱧᱟᱢᱚᱜ ᱜᱮᱭᱟ ᱟᱨᱦᱚᱸ ᱦᱚᱛ ᱠᱚᱦᱚᱸ ᱟᱨᱚ ᱠᱷᱟᱡᱟ ᱡᱟᱦᱟᱸ ᱠᱚ ᱢᱮᱱᱟ ᱩᱱ ᱠᱚ ᱡᱮᱞ ᱞᱮᱠᱷᱟᱱ ᱡᱟᱛᱮᱰᱮ ᱱᱟᱣᱟᱭ ᱦᱩᱭᱩᱜ-ᱟ ᱦᱚᱲᱢᱚ ᱥᱮ ᱪᱮᱫ ᱞᱮᱠᱟ
ᱦᱳᱭ ᱦᱳᱭ ᱱᱟᱯᱟᱭ ᱦᱩᱭᱩᱜ-ᱟ ᱦᱳᱭ ᱦᱳᱭ ᱡᱮᱢᱚᱱ ᱞᱤᱧ ᱞᱟᱹᱭᱟ ᱥᱚᱦᱚᱨ ᱵᱟᱡᱟᱨ ᱨᱮᱫᱚ ᱛᱚ ᱡᱮᱢᱚᱱ ᱠᱚ ᱞᱟᱹᱭᱟ ᱟᱞᱮᱥᱱ ᱵᱟᱠᱲᱮ ᱠᱚ ᱞᱟᱹᱭᱟ ᱠᱩᱭᱤᱱᱰᱤ ᱡᱟᱦᱟᱸ ᱵᱟᱠᱲᱮ ᱵᱚᱱ ᱢᱮᱛᱟᱜ ᱠᱟᱱ
ᱦᱮᱸ ᱦᱮᱸ
ᱵᱩᱡᱷᱟᱹᱣᱮᱫ-ᱟ ᱵᱮᱱ ᱛᱚ ᱚᱱᱟ ᱪᱮᱫ ᱞᱤᱧ ᱞᱟᱹᱭ ᱮᱫᱟ ᱚᱱᱟ ᱠᱚᱫᱚ ᱱᱟᱦᱟᱜ ᱵᱩ.. ᱟᱛᱳ ᱠᱚᱨᱮ ᱫᱚ ᱵᱟᱝ ᱧᱟᱢᱚᱜ-ᱟ ᱦᱳᱭ ᱥᱮ
ᱵᱟᱭ ᱧᱟᱢᱚᱜ ᱜᱮᱭᱟ ᱵᱟᱭ ᱧᱟᱢᱚᱜ ᱜᱮᱭᱟ
ᱟᱨ ᱟᱛᱩ ᱠᱚᱨᱮ ᱫᱚ ᱚᱱᱟ ᱦᱮᱸ ᱟᱛᱩ ᱠᱚᱨᱮ ᱫᱚ ᱛᱟᱦᱮᱱ ᱠᱷᱟᱱ ᱵᱚᱱ ᱡᱚᱢᱟ ᱟᱨ ᱵᱟᱡᱟᱨ ᱠᱚᱨᱮ ᱫᱚ ᱚᱱᱟ ᱠᱩ ᱵᱟᱭ ᱧᱟᱢᱚᱜ ᱛᱟᱦᱮᱱᱟ ᱟᱫᱚ ᱚᱱᱟ ᱠᱩ ᱡᱤᱱᱤᱥ ᱫᱚ ᱥᱤᱡᱚᱱ ᱨᱮ ᱡᱚᱢ ᱟᱹᱰᱤ ᱵᱷᱟᱜᱮ ᱜᱮᱭᱟ ᱡᱮᱢᱚᱱ ᱦᱩᱭᱱᱟ ᱢᱩᱱᱜᱟᱹ ᱵᱟᱦᱟ ᱵᱟᱦᱟ ᱢᱩᱱᱜᱟᱹ ᱟᱲᱟᱜ ᱢᱩᱱᱜᱟᱹ ᱥᱩᱴᱤ
ᱦᱮᱸ ᱦᱮᱸ
ᱟᱨᱦᱚᱸ ᱮᱢᱟᱱ ᱛᱮᱭᱟᱜ ᱠᱚ ᱡᱮᱢᱚᱱ ᱟ ᱚᱱᱠᱟᱱᱟᱜ ᱡᱤᱱᱤᱥ ᱡᱟᱦᱟᱸ ᱥᱚᱦᱚᱨ ᱵᱟᱡᱟᱨ ᱨᱮ ᱵᱟᱭ ᱧᱟᱢᱚᱜ-ᱟ ᱚᱱᱟ ᱠᱚᱫᱚ ᱵᱚᱞᱮ ᱢᱤᱫ ᱫᱚᱢ ᱵᱚᱞᱮ ᱥᱚᱢᱚᱭ ᱨᱮ ᱡᱚᱢ ᱞᱟᱹᱠᱛᱤ ᱠᱟᱱ ᱜᱮᱭᱟ
ᱮᱠᱟᱞ ᱜᱮ ᱮᱠᱟᱞ ᱜᱮ ᱮᱠᱟᱞ ᱜᱮ
ᱦᱳᱭ
ᱟ... ᱟᱫᱚ ᱱᱚᱣᱟ ᱠᱚᱦᱚᱸ ᱟᱵᱚᱣᱟᱜ ᱢᱟᱱᱮ ᱟᱹᱰᱤ ᱵᱮᱥ ᱫᱷᱟᱨᱟ ᱠᱟᱱᱟ ᱯᱨᱚᱠᱤᱛᱤ ᱨᱮᱱᱟᱜ ᱤᱭᱟᱹ ᱡᱤᱱᱤᱥ ᱠᱟᱱᱟ ᱥᱮ ᱱᱚᱜ ᱵᱟᱸᱠᱮᱲᱮ ᱵᱟᱸᱠᱲᱮ ᱢᱟᱱᱮ ᱢᱟᱱᱮ ᱵᱤᱱᱟᱹ ᱥᱟᱨ ᱪᱟᱯᱟᱱ ᱨᱮᱱᱟᱜ ᱡᱤᱱᱤᱥ ᱠᱟᱱᱟ ᱵᱟᱸᱠᱲᱮ ᱢᱩᱱᱜᱟᱹ ᱠᱷᱟᱰᱟ ᱢᱩᱱᱜᱟᱹ ᱟᱲᱟᱜ ᱩᱫ ᱠᱚᱫᱚ ᱯᱨᱚᱠᱤᱛᱤ ᱨᱮᱱᱟᱜ ᱡᱤᱱᱤᱥ ᱠᱟᱱᱟ ᱯᱨᱚᱠᱤᱛᱤ ᱨᱮᱱᱟᱜ ᱛᱤᱱᱟᱹᱜ ᱮᱢ ᱡᱚᱢᱟ ᱩᱱᱟᱹᱜ ᱜᱮ ᱢᱟᱱᱮ ᱵᱷᱮᱡᱟᱞ ᱵᱟᱭ ᱛᱟᱦᱮᱱᱟ
ᱟᱵᱚ ᱞᱟ. ᱜᱤᱫ
ᱟᱹᱰᱤ ᱟᱹᱰᱤ ᱵᱮᱥ ᱦᱩᱭᱩᱜ-ᱟ ᱟᱹᱰᱤ ᱵᱮᱥ ᱦᱩᱭᱩᱜ-ᱟ ᱟᱫᱚ ᱱᱚᱜ-ᱚ ᱱᱚᱝᱠᱟᱜ ᱜᱮ ᱱᱚᱜ-ᱚ ᱱᱚᱣᱟ ᱠᱚ ᱡᱚᱢ ᱤᱫᱤ ᱢᱟ ᱞᱟᱜᱟᱣ ᱟᱵᱚᱱ ᱜᱮᱭᱟ ᱛᱤᱱᱟᱹᱜ ᱵᱚᱱ ᱫᱟᱲᱮᱭᱟᱜ ᱠᱟᱱᱟ ᱚᱱᱟ ᱦᱚᱸ ᱢᱤᱫᱴᱮᱱ ᱪᱮᱞᱮᱱᱡᱽ ᱨᱮᱱᱟᱜ ᱵᱮᱯᱟᱨ ᱠᱟᱱ ᱛᱟᱵᱚᱱᱟ ᱥᱮ ᱪᱮᱫ ᱞᱮᱠᱟ
ᱦᱚᱭ ᱟᱫᱚ ᱱᱮᱛᱟᱨ ᱢᱟ ᱧᱮᱞᱚᱜ ᱠᱟᱱᱟ ᱵᱚᱞᱮ ᱟᱞᱜᱟᱛᱮ ᱡᱟᱦᱟᱸ ᱵᱚᱱ ᱧᱟᱢᱮᱫ-ᱟ ᱠᱟᱹᱣᱰᱤ ᱮᱢ ᱠᱟᱛᱮ ᱟᱞᱜᱟᱛᱮ ᱡᱟᱦᱟᱸ ᱦᱩᱭᱩᱜ ᱠᱟᱱᱟ ᱚᱱᱮ ᱚᱱᱛᱮ ᱵᱚᱱ ᱪᱟᱞᱟᱜ ᱠᱟᱱᱟ ᱦᱳᱭ ᱥᱮ ᱡᱟᱦᱟᱱᱟᱜ ᱡᱤᱱᱤᱥ ᱨᱮᱜᱮ ᱜᱤ ᱵᱚᱞᱮ ᱵᱚᱱ ᱧᱮᱞᱮᱫ ᱠᱟᱱᱟ ᱟᱞᱜᱟᱛᱮ ᱡᱟᱦᱱᱟᱜ ᱦᱩᱭᱩᱜ ᱢᱟ ᱟᱫᱚ ᱱᱚᱣᱟ ᱵᱟᱝᱵᱚᱱ ᱦᱩᱫᱤᱥ ᱫᱟ ᱵᱚᱞᱮ ᱛᱤᱱᱟᱹᱜ ᱟᱞᱜᱟᱛᱮ ᱧᱟᱢᱚᱜ ᱠᱟᱱᱟ ᱩᱱᱟᱹᱜ ᱜᱮ ᱱᱟᱦᱟᱜ ᱟᱵᱚ ᱞᱟᱹᱜᱤᱫ ᱵᱟ.... ᱵᱚᱞᱮ ᱚᱱᱟ ᱫᱚ ᱢᱩᱥᱠᱤᱞᱮᱜ ᱢᱩᱥᱠᱤᱞᱟᱜ ᱦᱩᱭ ᱫᱟᱲᱮᱭᱟᱜᱼᱟ᱾
ᱮᱠᱟᱞ ᱟᱫᱚ ᱦᱚᱸᱜᱼᱱᱟ ᱜᱮ ᱢᱚᱴᱟᱢᱩᱴᱤ ᱟᱵᱚ ᱵᱚᱱ ᱩᱭᱦᱟᱹᱨ ᱵᱷᱟᱵᱟᱱᱟ ᱦᱩᱭᱩᱜ ᱛᱟᱵᱚᱱᱟ ᱵᱟᱠᱷᱟᱱ ᱫᱚ ᱟᱹᱰᱤ ᱟᱸᱡᱷᱟᱸᱴ ᱨᱮᱵᱚᱱ ᱯᱟᱲᱟᱣ ᱜᱚᱫᱚᱜᱼᱟ ᱥᱮ ᱪᱮᱫ ᱞᱮᱠᱟ
ᱚᱱᱟ ᱠᱚ ᱢᱮᱱᱟ ᱡᱟᱹᱥᱛᱤ ᱵᱟᱝ ᱵᱷᱟᱜᱮᱭᱟ ᱦᱳᱭ ᱥᱮ
ᱮᱠᱟᱞ ᱜᱮ ᱮᱠᱟᱞ ᱜᱮ ᱮᱠᱟᱞ ᱜᱮ ᱡᱚᱛᱚ ᱥᱟ ᱵᱚᱱ ᱪᱮᱥᱴᱟ ᱫᱟᱲᱮᱭᱟᱜᱼᱟ ᱟᱵᱚ ᱵᱚᱞᱮ ᱠᱚᱢ ᱡᱤᱱᱤᱥ ᱠᱚᱢ ᱠᱷᱚᱨᱪᱟ ᱛᱮ ᱡᱟᱦᱟᱸ ᱵᱚᱱ ᱧᱟᱢᱮᱫ ᱚ ᱜᱮ ᱱᱟᱯᱟᱭ ᱦᱩᱭᱩᱜ ᱠᱟᱱᱟ ᱢᱮᱱᱠᱷᱟᱱ ᱵᱟᱝ ᱚᱱᱟᱜᱮ ᱡᱮ ᱦᱚᱲᱢᱚ ᱨᱮ ᱡᱮ ᱱᱚᱣᱟ ᱟᱡᱷᱟᱴ ᱦᱚᱲᱢᱚ ᱨᱮᱫᱚ ᱱᱚᱝᱠᱟ ᱟᱵᱚᱣᱟᱜ ᱨᱳᱜᱽ ᱟᱡᱟᱨ ᱠᱚ ᱡᱟᱹᱥᱛᱤ ᱦᱩᱭᱩᱜ-ᱟ ᱚᱱᱟ ᱫᱚ ᱵᱟᱵᱚᱱ ᱩᱭᱦᱟᱹᱨᱮᱜ-ᱟ ᱱᱚᱣᱟ ᱦᱚ ᱩᱭᱦᱟᱹᱨ
ᱠᱚᱢ ᱠᱷᱚᱨᱪᱟ ᱛᱮ ᱦᱩᱭᱱᱟ ᱠᱚᱢ ᱥᱩᱱᱩᱢ ᱛᱮ ᱠᱚᱢ ᱢᱚᱥᱚᱞᱟ ᱛᱮ ᱚᱱᱠᱟ ᱞᱮᱠᱟ ᱵᱚᱞᱮ ᱛᱤᱱᱟᱹᱜ ᱵᱚᱱ ᱡᱚᱢ ᱫᱟᱲᱮᱭᱟᱜᱼᱟ ᱩᱱᱟᱹᱜ ᱵᱷᱟᱜᱤ ᱟᱵᱚᱣᱟᱜ ᱦᱚᱲᱢᱚ ᱞᱟᱹᱜᱤᱫ ᱛᱮ